ᱦᱮᱸ ᱜᱳᱠᱮ ᱨᱚᱲᱟᱜ ᱧᱮᱞ ᱧᱟᱢᱚᱜ ᱠᱟᱱᱟ?
ᱦᱳᱭ ᱜᱚᱝᱠᱮ ᱟᱸᱡᱚᱢ ᱧᱟᱢᱚᱜ ᱠᱟᱱᱟ ᱟᱫᱚ ᱜᱚᱝᱠᱮ ᱟᱹᱞᱤᱧᱟᱜ ᱦᱚᱸ ᱟᱸᱡᱚᱢ ᱧᱟᱢᱚᱜ ᱠᱟᱱᱟ?
ᱦᱳᱭ ᱜᱚᱝᱠᱮ ᱮᱠᱟᱞ ᱱᱟᱯᱟᱭ ᱜᱮ ᱟᱸᱡᱚᱢ ᱧᱟᱢᱚᱜ ᱠᱟᱱᱟ ᱜᱚᱝᱠᱮ ᱛᱟᱦᱚᱞᱮ ᱫᱟᱠᱟ ᱠᱚ ᱡᱚᱢ ᱵᱟᱲᱟ ᱦᱩᱭᱱᱟ?
ᱦᱳᱭ ᱜᱚᱝᱠᱮ ᱠᱤᱫᱩᱵ ᱠᱚ ᱫᱚ ᱦᱟᱸᱜ ᱦᱩᱭ ᱵᱟᱲᱟ ᱟᱠᱟᱱ ᱜᱮᱭᱟ᱾
ᱟᱪᱪᱷᱟ
ᱛᱟᱦᱚᱞᱮ ᱜᱚᱝᱠᱮ ᱟᱵᱮᱱ ᱫᱚ ᱠᱤᱫᱩᱵ ᱠᱚ ᱫᱚ ᱵᱮᱱ ᱠᱚᱨᱟᱣ ᱟᱠᱟᱫᱟ ᱥᱮ ᱵᱟᱝ?
ᱦᱳᱭ ᱜᱚᱝᱠᱮ ᱡᱚᱢ ᱵᱟᱲᱟ ᱦᱩᱭᱮᱱ ᱜᱮᱭᱟ ᱟᱫᱚ ᱡᱚᱢ ᱵᱟᱲᱟᱛᱮᱫ ᱥᱟᱱᱟᱢ ᱠᱚ ᱜᱮ ᱡᱚᱢ ᱵᱟᱲᱟ ᱠᱮᱫᱟ ᱚᱲᱟᱜ ᱨᱮ ᱟᱫᱚ ᱧᱤᱫᱟᱹ ᱦᱚᱸ ᱧᱤᱫᱟᱹ ᱜᱚᱫ ᱠᱟᱱ ᱜᱮᱭᱟ᱾ ᱟᱫᱚ ᱚᱱᱟᱛᱮ ᱱᱤᱛᱳᱜ ᱫᱚ ᱡᱚᱢ ᱵᱟᱲᱟ ᱠᱟᱛᱮ ᱥᱟᱱᱟᱢ ᱜᱮ ᱱᱟᱦᱟᱜ ᱠᱚ ᱜᱤᱛᱤᱡ ᱫᱚᱠᱚ ᱜᱤᱛᱤᱡ ᱡᱮᱨᱚᱜ ᱮᱱ ᱛᱟᱞᱮᱭᱟ᱾ᱟᱫᱚ ᱤᱧ ᱜᱮᱤ ᱱᱟᱦᱟᱜ ᱵᱮᱸᱜᱮᱫ ᱢᱤᱱᱟᱹᱧᱟ ᱟᱫᱚ ᱫᱩᱲᱩᱵ ᱦᱟᱛᱟᱲ ᱠᱟᱱᱟᱹᱧ ᱚᱲᱟᱜ ᱥᱮᱫ ᱨᱮ ᱜᱮ᱾ ᱟ ᱜᱚᱝᱠᱮ ᱛᱟᱦᱚᱞᱮ ᱪᱮᱫ ᱠᱚᱯᱮ ᱠᱟᱹᱢᱤ ᱵᱟᱲᱟᱭ ᱮᱫᱟ ᱡᱟᱹᱯᱩᱫ ᱠᱚ ᱨᱮ ᱫᱚ?
ᱟᱞᱮᱥᱮᱫ ᱫᱚ ᱜᱚᱝᱠᱮ ᱱᱚᱝᱠᱟ ᱦᱩᱲᱩ ᱨᱚᱦᱚᱭ ᱜᱮ ᱦᱟᱜ ᱥᱟᱹᱨᱫᱤ ᱪᱟᱹᱞᱩ ᱟᱠᱟᱱᱟ᱾ ᱟᱫᱚ ᱱᱚᱣᱟ ᱜᱮ ᱦᱟᱸᱜ ᱞᱮ ᱠᱟᱹᱢᱤ ᱵᱟᱲᱟᱭ ᱮᱫᱟ ᱱᱤᱛ ᱦᱚᱸ ᱟᱫᱚ ᱜᱚᱝᱠᱮ ᱱᱮᱛᱟᱨ ᱢᱟ ᱦᱩᱲᱩ ᱨᱚᱦᱚᱭ ᱫᱤᱱ ᱠᱟᱱᱟ᱾ ᱟᱫᱚ ᱱᱚᱣᱟᱜ ᱜᱮ ᱦᱟᱸᱜ ᱵᱟᱹᱲᱛᱤ ᱠᱟᱭᱛᱮ ᱦᱟᱸᱜ ᱟᱞᱮ ᱫᱚᱞᱮ ᱪᱷᱩᱴᱟᱹᱣ ᱠᱟᱱᱟ᱾ ᱱᱚᱛᱮ ᱫᱚ ᱦᱟᱸᱜ ᱟᱹᱰᱤ ᱡᱳᱨ
ᱟᱪᱪᱷᱟ ᱜᱚᱝᱠᱮ ᱟᱹᱰᱤ ᱱᱟᱯᱟᱭ ᱟᱞᱮ ᱢᱟ ᱦᱩᱲᱩ ᱢᱟ ᱱᱟᱦᱟᱜ ᱞᱮ ᱨᱚᱦᱚᱭ ᱪᱟᱵᱟ ᱠᱮᱫᱟ᱾ ᱦᱮᱸ ᱜᱚᱢᱠᱮ ᱞᱟᱹᱭ ᱢᱮ᱾
ᱞᱟᱹᱭ ᱫᱟᱞᱤᱧ ᱜᱚᱝᱠᱮ ᱟᱯᱮᱥᱮᱫ ᱫᱚ ᱛᱟᱦᱚᱞᱮ ᱱᱚᱝᱠᱟ ᱨᱚᱦᱚᱭ ᱠᱟᱹᱢᱤ ᱦᱚᱨᱟ ᱫᱚ ᱪᱟᱞᱩ ᱟᱠᱟᱱᱟ ᱥᱮ ᱵᱟᱝ?
ᱦᱳᱭ ᱜᱚᱝᱠᱮ ᱟᱞᱮ ᱥᱮᱫ ᱢᱟ ᱱᱚᱛᱮ ᱢᱟ ᱨᱚᱦᱚᱭ ᱠᱟᱹᱢᱤ ᱠᱚ ᱫᱚ ᱦᱟᱸᱜ ᱱᱚᱜᱼ ᱱᱚᱣᱟ ᱢᱤᱫ ᱦᱟᱯᱛᱟ ᱜᱟᱱ ᱦᱩᱭ ᱮᱱᱟ᱾ ᱮᱸ ᱚᱱᱟ ᱞᱟᱦᱟ ᱨᱮᱜᱮ ᱧᱟᱦᱟᱜ ᱞᱮ ᱪᱟᱵᱟ ᱵᱟᱲᱟᱣ ᱠᱟᱫᱟ᱾ ᱟᱫᱚ ᱱᱚᱝᱠᱟᱜᱮ ᱦᱚᱲ ᱠᱚᱦᱚᱸ ᱵᱚᱛᱚᱨᱼᱵᱚᱛᱚᱨ ᱛᱮᱜᱮ ᱱᱟᱦᱟᱜ ᱞᱟᱦᱟ ᱠᱷᱚᱱ ᱜᱮ ᱠᱚ ᱱᱚᱣᱟ ᱜᱟᱹᱪᱷᱤ ᱫᱩᱠᱚ ᱟᱯᱷᱚᱨ ᱞᱮᱫᱟ᱾ ᱟᱨ ᱤᱱᱟᱹ ᱠᱷᱟᱹᱛᱤᱨ ᱥᱮᱨᱢᱟ ᱨᱮ ᱫᱟᱜ ᱢᱟ ᱱᱚᱝᱠᱟ ᱨᱮ ᱦᱟᱸᱜ ᱵᱟᱭ ᱫᱟᱜᱫᱟ᱾ ᱟᱨ ᱫᱟᱜ ᱧᱩᱨᱩᱜ ᱠᱷᱟᱡ ᱢᱟ ᱱᱟᱦᱟᱜ ᱱᱚᱰᱮ ᱠᱟᱹᱴᱤᱡ ᱠᱟᱹᱴᱤᱡ ᱧᱩᱨᱦᱟᱹᱜ ᱠᱟᱱᱟ᱾ ᱟᱫᱚ ᱞᱮᱠᱟ ᱛᱤᱜᱤ ᱚᱱᱟ ᱢᱟᱨᱥᱟᱞ ᱢᱤᱱᱤ ᱥᱮᱞᱚ ᱫᱟᱜ ᱠᱚᱛᱮ ᱜᱮ ᱱᱟᱦᱟᱜ ᱦᱩᱲᱩ ᱫᱚᱠᱚ ᱨᱚᱦᱚᱭ ᱵᱟᱲᱟ ᱠᱮᱜ ᱫᱚ ᱱᱚᱜᱼᱚᱭ ᱱᱮᱛᱚᱜ ᱱᱟᱦᱟᱜ ᱛᱷᱚᱲᱟ ᱛᱷᱚᱲᱟ ᱡᱟᱹᱯᱩᱫ ᱮ ᱮᱦᱚᱵ ᱮᱦᱚᱵ ᱟᱠᱟᱫᱟ᱾ ᱟᱨ ᱜᱚᱝᱠᱮ ᱛᱟᱦᱚᱞᱮ ᱟᱯᱮ ᱥᱮᱡ ᱫᱚ ᱱᱚᱝᱠᱟ ᱢᱟᱨᱥᱟᱞ ᱫᱟᱜ ᱠᱚᱛᱮ ᱫᱚᱯᱮ ᱨᱚᱦᱚᱭ ᱵᱟᱲᱟᱭ ᱜᱮᱭᱟ ᱥᱮ ᱵᱟᱝ?
ᱮᱸᱜ ᱦᱳᱭ ᱜᱚᱝᱠᱮ ᱟᱞᱮ ᱫᱚ ᱨᱚᱦᱚᱭ ᱵᱟᱲᱟ ᱦᱩᱭᱩᱜ ᱜᱮᱭᱟ᱾
ᱟᱪᱪᱷᱟ ᱜᱚᱝᱠᱮ᱾ ᱟᱨ ᱛᱟᱦᱞᱮ ᱪᱤᱠᱟᱹᱛᱮ ᱛᱟᱦᱞᱮ ᱜᱚᱢᱠᱮ ᱱᱤᱱᱟᱹᱜ ᱜᱟᱱ ᱫᱚᱯᱮ ᱵᱤᱞᱚᱢ ᱠᱮᱫᱟ ᱟᱞᱮ ᱥᱮᱫ ᱢᱟ ᱮᱸ ᱱᱚᱜᱼᱚ ᱱᱚᱠᱟ ᱞᱟᱦᱟ ᱨᱮᱜᱮ ᱱᱟᱦᱟᱜ ᱞᱮ ᱨᱚᱦᱚᱭ ᱪᱟᱵᱟ ᱠᱮᱫᱟ᱾
ᱦᱳᱭ ᱟᱫᱚ ᱜᱚᱝᱠᱮ ᱦᱟᱸᱜ ᱟᱞᱮ ᱥᱮᱫ ᱫᱚ ᱦᱟᱸᱜ ᱱᱚᱝᱠᱟ ᱮᱨ ᱟᱯᱷᱚᱨ ᱠᱚᱫᱚᱞᱮ ᱛᱚᱨᱟᱣ ᱜᱚᱫ ᱠᱟᱫ ᱛᱟᱦᱮᱸᱫ ᱜᱮ ᱟᱫᱚ ᱱᱚᱝᱠᱟ ᱥᱮᱨᱢᱟ ᱡᱟᱲᱤ ᱪᱟᱸᱫᱚ ᱵᱚᱝᱜᱟ ᱦᱟᱸᱜ ᱴᱷᱤᱠ ᱢᱚᱛᱚ ᱵᱟᱭ ᱫᱟᱜ ᱟᱵᱚᱱ ᱚᱱᱟ ᱡᱚᱱᱱᱮ ᱦᱟᱸᱜ ᱱᱚᱝᱠᱟ ᱟᱞᱮ ᱥᱮᱫ ᱫᱚ ᱦᱟᱸᱜ ᱨᱚᱦᱚᱭ ᱠᱟᱢᱤ ᱦᱚᱨᱟ ᱫᱚ ᱠᱟᱹᱴᱤᱡ ᱵᱤᱞᱚᱢ ᱦᱟᱛᱟᱲᱟ ᱠᱟᱱᱟ᱾ ᱦᱮᱸ᱾ ᱟᱫᱚ ᱮᱢᱱᱤ ᱱᱚᱝᱠᱟ ᱞᱚᱥᱚᱫ ᱠᱚᱫᱚ ᱞᱮ ᱦᱟᱸᱜ ᱴᱮᱠᱴᱟᱨ ᱠᱚᱛᱮ ᱫᱚᱞᱮ ᱞᱚᱥᱚᱫ ᱵᱟᱲᱟ ᱦᱟᱛᱟᱲ ᱮᱫᱟ᱾ ᱟᱫᱚ ᱡᱩᱫᱤ ᱱᱟᱦᱟᱜ ᱮ ᱫᱟᱜ ᱵᱟᱹᱲᱛᱤ ᱧᱚᱜᱟ ᱛᱟᱦᱚᱞᱮ ᱦᱟᱸᱜ ᱱᱚᱝᱠᱟ ᱨᱚᱦᱚᱭ ᱠᱟᱹᱢᱤ ᱦᱚᱲᱟ ᱫᱚᱞᱮ ᱮᱛᱚᱦᱚᱵᱟ᱾
ᱟᱨ ᱪᱮᱜ ᱠᱚᱼᱼ
ᱟᱪᱪᱷᱟ ᱜᱚᱝᱠᱮ ᱟᱯᱮ ᱥᱮᱫ ᱫᱚ ᱮᱸ ᱫᱟᱜ ᱮᱸ ᱱᱚᱝᱠᱟᱭ ᱵᱚᱱᱱᱟ ᱞᱮᱫ ᱛᱟᱦᱮᱸᱜ ᱥᱮ ᱵᱟᱝ ᱟᱹᱛᱩ ᱞᱮᱱᱟ ᱥᱮ ᱵᱟᱝ ᱫᱟᱜ ᱠᱚ ᱜᱟᱰᱟ ᱨᱮ
ᱦᱳᱭ ᱜᱚᱝᱠᱮ ᱡᱟᱦᱟᱸᱞᱮᱠᱟ ᱱᱟᱦᱟᱜ ᱱᱚᱣᱟ ᱜᱟᱰᱟ ᱠᱚ ᱦᱚᱸᱭ ᱫᱚ ᱟᱞᱮ ᱫᱚ ᱱᱟᱦᱟᱜ ᱞᱮ ᱥᱟᱸᱜᱤᱧ ᱧᱚᱜ ᱜᱮᱭᱟ ᱟᱫᱚ ᱱᱚᱠᱟ ᱱᱚᱣᱟ ᱠᱷᱟᱹᱲᱤ ᱠᱚᱜᱮ ᱢᱮᱱᱟᱜ ᱜᱮᱭᱟ ᱟᱞᱮ ᱟᱛᱳ ᱥᱩᱨ ᱥᱩᱨᱛᱮ ᱟᱫᱚ ᱱᱚᱣᱟ ᱫᱚ ᱱᱚᱝᱠᱟ ᱟᱛᱩ ᱴᱚᱞᱟ ᱠᱚᱨᱮᱱᱟᱜ ᱥᱮ ᱠᱷᱮᱛ ᱠᱚᱨᱮᱱᱟᱜ ᱫᱟᱜ ᱱᱟᱦᱟᱜ ᱱᱚᱣᱟ ᱠᱷᱟᱹᱲᱤ ᱛᱮᱫᱚ ᱟᱹᱛᱩᱜ ᱜᱮᱭᱟ ᱟᱫᱚ ᱟᱞᱮᱫᱚ ᱵᱚᱱᱱᱟ ᱫᱚ ᱵᱟᱝ ᱥᱮᱴᱮᱨᱟᱞᱮ ᱜᱮᱭᱟ ᱥᱟᱺᱜᱤᱧ ᱧᱚᱜ ᱜᱤ ᱢᱮᱱᱟᱜ ᱞᱮᱭᱟ ᱟᱰᱤ ᱰᱷᱚᱠᱠᱩ ᱨᱮ ᱦᱟᱸᱜ ᱟᱞᱮ ᱫᱚ ᱢᱮᱱᱟᱜ ᱟᱠᱟᱫ ᱞᱮᱭᱟ ᱟᱞᱮ ᱠᱷᱚᱱ ᱦᱟᱱᱛᱮ ᱢᱚᱬᱮ ᱜᱚᱴᱟᱝ ᱟᱛᱩ ᱦᱟᱱᱟᱥᱟ ᱚᱱᱛᱮ ᱵᱚᱱᱱᱟᱥ ᱥᱮᱴᱮᱨᱚᱜ ᱜᱮᱭᱟ ᱜᱚᱝᱠᱮ ᱛᱟᱦᱚᱞᱮ ᱟᱯᱮᱥᱮᱫ ᱵᱚᱨᱱᱱᱟ ᱵᱟᱲᱟᱭ ᱜᱮᱭᱟᱭ
ᱵᱚᱱᱱᱟ ᱫᱚ ᱦᱟᱸᱜ ᱜᱚᱝᱠᱮ ᱢᱤᱫ ᱡᱮᱠᱷᱟ ᱦᱮᱡ ᱞᱮᱱ ᱛᱟᱦᱮᱸᱫᱼᱟ ᱟᱰᱤ ᱫᱤᱱ ᱢᱟᱲᱟᱝ ᱱᱚᱝᱠᱟ ᱵᱟᱨ ᱯᱮ ᱥᱮᱨᱢᱟ ᱢᱟᱲᱟᱝ ᱟᱞᱤᱧᱟᱜ ᱢᱮᱫᱛᱮ ᱡᱟᱦᱟᱸ ᱧᱮᱞ ᱟᱫᱚ ᱱᱚᱝᱠᱟ ᱦᱮᱡ ᱞᱮᱱ ᱛᱟᱦᱮᱸᱫ-ᱟ ᱜᱚᱴᱟ ᱮᱠᱫᱚᱢ ᱪᱮᱦᱮᱞ ᱪᱮᱯᱮᱞ ᱞᱮ ᱛᱟᱦᱮᱱᱟ ᱜᱚᱴᱟ ᱟᱫᱚ ᱟᱞᱮ ᱥᱮᱫ ᱫᱚ ᱯᱩᱠᱷᱨᱤ ᱠᱚᱨᱮᱱ ᱦᱟᱠᱩ ᱠᱚ ᱩᱰᱩᱠ ᱞᱮᱱᱟ ᱟᱫᱚ ᱟᱞᱮᱥᱮᱫ ᱫᱚ ᱦᱟᱸᱜ ᱦᱟᱹᱠᱩ ᱜᱚᱡ ᱩᱱᱫᱚ ᱦᱟᱸᱜ ᱫᱚᱢᱮ ᱨᱟᱹᱥᱠᱟᱹ ᱟᱫᱚ ᱱᱚᱝᱠᱟ ᱞᱮ ᱩᱰᱩᱠ ᱵᱟᱲᱟ ᱠᱟᱛᱮᱫ ᱫᱚᱢᱮ ᱦᱟᱠᱩ ᱠᱚᱞᱮ ᱜᱚᱡ ᱵᱟᱲᱟ ᱠᱮᱫ ᱠᱚᱣᱟ ᱩᱱ ᱫᱚ ᱦᱟᱸᱜ ᱵᱚᱱᱱᱟ ᱞᱮᱫᱟ ᱟᱫᱚ ᱱᱮᱛᱟᱨ ᱫᱚ ᱦᱟᱸᱜ ᱚᱱᱠᱟ ᱫᱚ ᱵᱟᱭ ᱵᱚᱱᱱᱟᱭᱮᱫ ᱠᱟᱱᱟ ᱱᱤᱭᱟᱹ ᱵᱟᱨ ᱫᱚ ᱦᱟᱸᱜ ᱱᱚᱝᱠᱟ ᱫᱟᱜ ᱡᱟᱲᱤ ᱵᱟᱝ ᱛᱟᱦᱮᱸᱜ ᱦᱳᱭᱛᱳ ᱵᱟᱭ ᱦᱩᱭ ᱠᱟᱱ
ᱦᱳᱭ ᱜᱚᱢᱠᱮ ᱟᱫᱚ ᱟᱞᱮ ᱥᱮᱫᱦᱚᱸ ᱱᱚᱜᱼᱚ ᱱᱚᱝᱠᱟ ᱯᱩᱱ ᱥᱮᱨᱢᱟ ᱜᱟᱱ ᱦᱩᱭ ᱱᱟ ᱱᱟᱦᱟᱜ ᱟᱫᱚ ᱱᱚᱜ-ᱚ ᱱᱚᱝᱠᱟ ᱜᱤ ᱟᱰᱤ ᱢᱟᱨᱟᱝ ᱱᱚᱝᱠᱟ ᱰᱩᱵᱟᱹ ᱫᱟᱜ ᱥᱮᱴᱮᱨ ᱞᱮᱱᱟ ᱟᱨ ᱡᱟᱦᱟᱸ ᱫᱚᱠᱚ ᱢᱮᱛᱟᱜ ᱠᱟᱱᱟ ᱚᱱᱟ ᱵᱚᱨᱱᱟ ᱜᱤ ᱱᱟᱦᱟᱜ ᱟᱫᱚ ᱱᱚᱜᱼᱚ ᱱᱚᱣᱟ ᱫᱚ ᱟᱹᱰᱤ ᱢᱟᱨᱟᱝ ᱛᱮ ᱦᱮᱡ ᱞᱮᱱᱟ ᱦᱮᱸ ᱟᱨ
ᱦᱳᱭ
ᱟᱹᱰᱤ ᱟᱹᱰᱤ ᱟᱭᱢᱟ ᱞᱟᱹᱴᱩ ᱢᱟᱨᱟᱝ ᱡᱟᱭᱜᱟ ᱛᱮ ᱱᱟᱦᱟᱜ ᱱᱚᱣᱟ ᱵᱚᱱᱱᱟ ᱫᱚ ᱦᱩᱭ ᱞᱮᱱᱟ ᱟᱫᱚ ᱱᱚᱣᱟ ᱵᱚᱱᱱᱟ ᱨᱮᱦᱚᱸ ᱟᱭᱢᱟ ᱞᱮᱠᱟᱱ ᱦᱟᱠᱩ ᱠᱚᱠᱚ ᱦᱮᱡ ᱞᱮᱱᱟ ᱟ ᱟᱭᱢᱟ ᱚᱠᱟ ᱠᱚᱨᱮ ᱡᱟᱭᱜᱟ ᱠᱷᱚᱱ ᱪᱚ ᱟᱨᱦᱚᱸ ᱱᱚᱝᱠᱟ ᱚᱠᱟ ᱠᱚᱨᱮᱱᱟᱜ ᱫᱟᱜ ᱪᱚ ᱚᱠᱟ ᱞᱮᱠᱟ ᱱᱚᱣᱟ ᱠᱚ ᱥᱟᱱᱟᱢ ᱫᱟᱜ ᱢᱮᱥᱟ ᱠᱟᱛᱮ ᱱᱩᱠᱩ ᱦᱮᱡ ᱞᱮᱱᱟ ᱟᱫᱚ ᱱᱩᱠᱩ ᱦᱟᱹᱠᱩ ᱠᱚᱦᱚᱸ ᱠᱚ ᱥᱟᱵ ᱮᱫ ᱠᱚ ᱛᱟᱦᱮᱱᱟ ᱡᱟᱦᱟᱸ ᱠᱚᱨᱮ ᱫᱟᱜ ᱠᱚ ᱟᱹᱛᱩᱜ ᱠᱟᱱ ᱛᱟᱦᱮᱸᱱᱟ ᱦᱮᱸ ᱟᱨ ᱱᱚᱝᱠᱟ ᱢᱟᱨᱟᱝ ᱢᱟᱨᱟᱝ ᱚᱲᱟᱜ ᱠᱚᱦᱚᱸ ᱱᱚᱣᱟ ᱫᱟᱜ ᱨᱮᱱᱟᱜ ᱰᱷᱮᱣ ᱛᱮ ᱨᱟᱹᱯᱩᱫ ᱪᱟᱵᱟᱭ ᱮᱱᱟ ᱟᱨ ᱱᱚᱝᱠᱟ ᱦᱟᱥᱟ ᱚᱲᱟᱜ ᱢᱟ ᱱᱚᱣᱟ ᱢᱟ ᱨᱟᱹᱯᱩᱫ ᱚᱜ ᱠᱟᱱ ᱜᱮᱭᱟ ᱫᱚᱞᱟᱱ ᱚᱲᱟᱜ ᱦᱚᱸ ᱨᱟᱹᱯᱩᱫ ᱚᱜ ᱠᱟᱱ ᱛᱟᱦᱮᱸᱫ ᱜᱮᱭᱟ ᱟᱨ ᱜᱚᱝᱠᱮ ᱩᱱᱨᱮ ᱱᱩᱠᱩ ᱦᱟᱹᱠᱩ ᱡᱚᱢ ᱵᱟᱲᱟ ᱠᱟᱛᱮ ᱠᱤᱪᱷᱩ ᱦᱚᱲ ᱦᱚᱸᱠᱚ ᱜᱚᱡ ᱵᱲᱟ ᱞᱮᱱᱟ ᱟᱫᱚ ᱚᱱᱟ ᱦᱟᱹᱠᱩ ᱫᱚ ᱟᱞᱮ ᱥᱮᱫ ᱱᱮᱛᱟᱨ ᱫᱚ ᱱᱷᱟᱜ ᱵᱟᱝ ᱠᱚ ᱡᱚᱢ ᱮᱫ ᱠᱚᱣᱟ ᱜᱚᱝᱠᱮ ᱟᱯᱮ ᱥᱮᱫ ᱛᱟᱦᱞᱮ ᱠᱚ ᱥᱟᱵ ᱵᱟᱲᱟ ᱠᱚᱜᱮᱭᱟ ᱦᱟᱹᱠᱩ
ᱦᱳᱭ ᱜᱚᱝᱠᱮ ᱥᱟᱵ ᱵᱟᱲᱟ ᱠᱚᱜᱮ ᱭᱟᱠᱚ ᱟᱫᱚ ᱟᱞᱮ ᱥᱮᱫ ᱜᱮ ᱦᱟᱸᱜ ᱱᱚᱝᱠᱟ ᱩᱱ ᱡᱚᱠᱷᱚᱡ ᱤᱭᱟᱹ ᱞᱮᱫ ᱫᱚᱭ ᱵᱚᱨᱱᱟ ᱞᱮᱫ ᱫᱚᱭ ᱩᱱ ᱥᱚᱢᱳᱭ ᱫᱚ ᱱᱚᱝᱠᱟ ᱜᱚᱴᱟᱭ ᱡᱮᱦᱮᱞ ᱪᱮᱯᱮᱞ ᱞᱮᱫᱟ ᱟᱫᱚ ᱦᱟᱸᱜ ᱟᱞᱮ ᱥᱮᱫ ᱫᱚ ᱦᱟᱸᱜ ᱠᱩᱪᱞᱟᱹ ᱜᱚᱝᱠᱮ ᱠᱩᱪᱞᱟᱹ ᱦᱟᱸᱜ ᱫᱚᱢᱮ ᱞᱮ ᱥᱟᱵ ᱵᱟᱲᱟ ᱟᱠᱟᱫ ᱠᱚ ᱛᱟᱦᱮᱸᱫ ᱟᱫᱚ ᱦᱟᱸᱜ ᱟᱞᱮ ᱫᱚ ᱦᱟᱸᱜ ᱚᱱᱠᱟ ᱵᱟᱞᱮ ᱵᱟᱲᱟᱭ ᱛᱟᱦᱮᱸᱫ ᱡᱮ ᱠᱩᱪ ᱦᱟᱸᱜ ᱠᱚ ᱡᱚᱢ ᱠᱚᱣᱟ ᱟᱫᱚ ᱱᱚᱝᱠᱟ ᱫᱤᱠᱩ ᱦᱟᱸᱜ ᱟᱞᱮ ᱥᱮᱫ ᱠᱚ ᱦᱮᱡ ᱟᱠᱟᱱ ᱛᱟᱦᱮᱸᱫᱼᱟ ᱱᱚᱝᱠᱟ ᱟᱫᱚ ᱠᱚ ᱞᱟᱹᱭ ᱫᱟ ᱪᱤᱞᱤ ᱯᱮ ᱥᱟᱵ ᱟᱠᱟᱫ ᱠᱚᱣᱟ ᱟᱫᱚᱧ ᱞᱟᱹᱭ ᱫᱟ ᱵᱤᱧ ᱠᱟᱱᱟ ᱠᱚ ᱦᱟᱸᱜ ᱟᱫᱚ ᱠᱚ ᱞᱟᱹᱭ ᱫᱟ ᱵᱟᱝ ᱠᱩᱪᱞᱟᱹ ᱠᱟᱱᱟ ᱟᱫᱚ ᱩᱱᱠᱩ ᱠᱩᱪᱞᱟᱹ ᱦᱟᱸᱜ ᱞᱟᱹᱭ ᱞᱟᱹᱭ ᱫᱟᱠᱚ ᱱᱩᱠᱩ ᱟᱞᱮ ᱮᱢᱟ ᱞᱮᱯᱮ ᱩᱱᱠᱩ ᱡᱚᱠᱷᱚᱱ ᱠᱚ ᱦᱟᱛᱟᱣ ᱠᱮᱫ ᱠᱚ ᱟᱫᱚ ᱠᱚ ᱞᱟᱹᱭ ᱫᱟ ᱵᱟᱝ ᱡᱚᱢ ᱠᱚᱜᱮ ᱟᱞᱮ ᱱᱩᱠᱩ ᱫᱚ ᱦᱟᱸᱜ ᱨᱟᱱ ᱞᱮᱠᱟ ᱠᱚ ᱠᱟᱹᱢᱤ ᱭᱟ ᱢᱟᱭᱟᱢ ᱠᱚ ᱦᱟᱸᱜ ᱢᱟᱭᱟᱢ ᱦᱚᱲ ᱥᱟᱨᱥᱟᱜ ᱟᱫᱚ ᱩᱱ ᱠᱷᱚᱱ ᱱᱟᱦᱟᱜ ᱱᱚᱣᱟ ᱠᱩᱪᱞᱟᱹ ᱡᱚᱢ ᱫᱚᱞᱮ ᱟᱨᱟᱢᱵᱚ ᱦᱟᱛᱟᱲ ᱠᱟᱜᱼᱟ ᱦᱳᱭ ᱟᱫᱚ ᱵᱟᱲᱟᱭ ᱵᱟᱝ ᱛᱟᱦᱮᱸ ᱠᱟᱱᱟ ᱡᱮ ᱱᱚᱝᱠᱟ ᱠᱩᱪᱞᱟᱹ ᱨᱮᱠᱚ ᱞᱟᱜᱟᱜᱼᱟ ᱛᱚ ᱩᱱᱠᱩ ᱠᱚ ᱞᱟᱹᱭ ᱠᱮᱫ ᱛᱮᱜᱮ ᱟᱞᱮ ᱫᱚ ᱦᱟᱸᱜ ᱞᱮ ᱵᱩᱪᱷᱟᱹᱣ ᱢᱮᱱ ᱠᱮᱫᱼᱟ ᱡᱮ ᱱᱚᱝᱠᱟ ᱨᱟᱱ ᱨᱮᱠᱚ ᱞᱟᱜᱟᱜᱼᱟ ᱢᱮᱱᱛᱮ
ᱟᱪᱪᱷᱟ ᱜᱚᱝᱠᱮ ᱟᱹᱰᱤ ᱱᱟᱯᱟᱭ ᱱᱚᱜᱼᱚ ᱱᱩᱠᱩ ᱠᱩᱪᱞᱟᱹ ᱯᱮ ᱢᱮᱛᱟ ᱠᱚ ᱠᱟᱱᱟ ᱱᱟᱦᱟᱜ ᱦᱳᱭ ᱥᱮ ᱟᱫᱚ ᱱᱩᱠᱩ ᱫᱚ ᱟᱞᱮ ᱫᱚᱞᱮ ᱱᱟᱦᱟᱜ ᱞᱮ ᱢᱮᱛᱟ ᱠᱚᱣᱟ ᱵᱟᱺᱵᱤ ᱱᱚᱜᱼᱚ ᱱᱚᱣᱟ ᱵᱤᱧ ᱞᱮᱠᱟ ᱠᱟᱛᱷᱟᱢ ᱞᱟᱹᱭ ᱠᱮᱫ ᱠᱷᱟᱡ ᱜᱮ ᱱᱟᱜ ᱤᱧ ᱵᱩᱡᱷᱟᱹᱣ ᱠᱮᱫᱟ ᱱᱩᱠᱩ ᱦᱚᱸ ᱜᱚᱝᱠᱮ ᱟᱞᱮ ᱫᱚᱞᱮ ᱡᱷᱚᱛᱚ ᱞᱚᱥᱚᱫ ᱨᱮᱠᱚ ᱛᱟᱦᱮᱱᱟ ᱟ ᱵᱷᱩᱜᱟᱹᱜ ᱠᱟᱜ ᱟᱠᱚ ᱱᱚᱣᱟ ᱞᱚᱥᱚᱫ ᱨᱮᱜᱮ ᱟᱫᱚ ᱱᱩᱠᱩ ᱡᱚᱢ ᱞᱮᱠᱚ ᱠᱷᱟᱱ ᱢᱟᱭᱟᱢ ᱠᱚ ᱞᱟᱹᱭ ᱟᱠᱩ ᱟ ᱥᱚᱯᱷᱟᱜᱼᱟ ᱦᱮᱸ ᱥᱮ ᱟᱫᱚ ᱱᱩᱠᱩ ᱢᱟ ᱟᱞᱮ ᱥᱮᱫ ᱦᱚᱸ ᱵᱟᱡᱟᱨ ᱠᱚᱨᱮ ᱠᱷᱟᱡ ᱞᱮ ᱠᱤᱨᱤᱧ ᱞᱮᱠᱚ ᱠᱷᱟᱱ ᱢᱟ ᱟᱫᱚ ᱚᱱᱟ ᱛᱮ ᱟᱞᱮ ᱫᱚ ᱚᱱᱠᱟ ᱡᱚᱞᱟᱯᱩᱨ ᱥᱮᱫ ᱞᱮ ᱪᱟᱞᱟᱜ ᱜᱮᱭᱟ ᱟᱫᱚ ᱩᱱ ᱥᱚᱢᱚᱭ ᱱᱩᱠᱩ ᱫᱚᱞᱮ ᱱᱚᱝᱠᱟ ᱞᱚᱥᱚᱫ ᱠᱚᱨᱮ ᱠᱷᱚᱡ ᱞᱮ ᱥᱟᱵ ᱟᱹᱜᱩ ᱠᱚᱜᱮᱭᱟ ᱜᱚᱝᱠᱮ ᱛᱟᱦᱚᱞᱮ ᱟᱯᱮ ᱫᱚ ᱠᱤᱨᱤᱧ ᱠᱚᱣᱟ ᱯᱮ ᱥᱮ ᱱᱩᱠᱩ ᱫᱚᱯᱮ
ᱦᱳᱭ ᱜᱚᱝᱠᱮ ᱟᱞᱮ ᱫᱚᱦᱟᱸᱜ ᱠᱤᱨᱤᱧ ᱫᱚ ᱵᱟᱞᱮ ᱠᱤᱨᱤᱧ ᱠᱚᱣᱟ ᱟᱞᱮ ᱫᱚ ᱟᱞᱮ ᱥᱮᱫ ᱫᱚᱦᱟᱸᱜ ᱱᱚᱝᱠᱟ ᱞᱚᱥᱚᱫ ᱠᱚ ᱠᱷᱟᱡ ᱫᱚᱢᱮ ᱢᱮᱱᱟᱜ ᱟᱠᱟᱜᱼᱟ ᱜᱟᱰᱟ ᱠᱚ ᱟᱫᱚ ᱚᱱᱟ ᱜᱟᱰᱟ ᱠᱚᱨᱮ ᱵᱷᱩᱜᱟᱹᱜ ᱨᱮᱠᱚ ᱵᱚᱞᱚ ᱠᱚᱜᱼᱟ ᱟᱨ ᱵᱟᱝ ᱞᱚᱥᱚᱫ ᱨᱮᱠᱚ ᱛᱟᱦᱮᱱᱟ ᱟᱫᱚ ᱱᱩᱠᱩ ᱫᱚ ᱦᱟᱸᱜ ᱱᱚᱱᱠᱟ ᱯᱟᱸᱡᱟ ᱩᱰᱩᱜ ᱞᱮᱠᱷᱟᱱ ᱧᱟᱢᱚᱜ ᱜᱮᱭᱟ ᱠᱚ ᱟᱫᱚ ᱠᱤᱨᱤᱧ ᱫᱚ ᱦᱟᱸᱜ ᱵᱟᱞᱮ ᱠᱤᱨᱤᱧ ᱠᱚᱜᱮᱭᱟ ᱦᱳᱭ ᱚᱱᱠᱟ ᱥᱟᱵ ᱠᱚᱜᱮᱭᱟᱞᱮ ᱟᱞᱮ ᱫᱚ ᱛᱚ ᱜᱟᱰᱟ ᱠᱚᱨᱮ
ᱟᱪᱪᱷᱟ ᱜᱚᱝᱠᱮ ᱟᱞᱮ ᱥᱮᱫ ᱢᱟ ᱱᱚᱜᱠᱟ ᱡᱟᱦᱟᱸᱭ ᱠᱚᱫᱚ ᱦᱟᱸᱜ ᱞᱳᱠᱟᱞ ᱵᱟᱡᱟᱨ ᱮᱦᱚᱵ ᱠᱟᱛᱮᱜ ᱢᱮᱱᱟᱜ ᱱᱚᱣᱟ ᱠᱚᱫᱚ ᱠᱤᱨᱤᱧ ᱠᱟᱛᱮᱫ ᱜᱮᱠᱚ ᱡᱚᱢ ᱠᱚᱣᱟ ᱟᱨ ᱟᱹᱛᱩ ᱫᱤᱥᱚᱢ ᱨᱮᱱ ᱦᱚᱲ ᱠᱚᱫᱚ ᱱᱚᱛᱮ ᱱᱤᱡᱮ ᱛᱮᱜᱮ ᱜᱚᱡ ᱟᱹᱜᱩ ᱠᱟᱛᱮᱫ ᱦᱟᱜ ᱵᱟᱹᱲᱛᱤᱧ ᱧᱟᱢ ᱵᱟᱲᱟ ᱟᱠᱟᱫ ᱠᱚᱣᱟᱸ ᱡᱚᱢ ᱠᱚᱜᱮᱭᱟ ᱞᱟᱦᱟ ᱥᱮᱫ ᱠᱚ ᱪᱟᱞᱟᱜᱼᱟ ᱟᱫᱚ ᱱᱚᱜᱼᱚ ᱱᱚᱣᱟ ᱵᱚᱨᱱᱱᱟ ᱥᱚᱢᱚᱭ ᱨᱮᱱᱟᱜ ᱱᱩᱠᱩ ᱵᱟᱠᱚ ᱡᱚᱢ ᱠᱚᱜᱮᱭᱟ ᱵᱟᱠᱚ ᱧᱟᱢᱚᱜᱼᱟ ᱱᱩᱠᱩ ᱫᱚ ᱟᱫᱚ ᱱᱚᱜ ᱱᱚᱝᱠᱟ ᱥᱤᱛᱩᱝ ᱫᱤᱱ ᱟᱫᱚ ᱱᱚᱝᱠᱟ ᱵᱟᱸᱫ ᱠᱚ ᱟᱡᱮᱫᱼ ᱟᱫᱚ ᱩᱱ ᱫᱚ ᱞᱚᱥᱚᱫ ᱱᱟᱦᱟᱜ ᱛᱟᱦᱮᱱᱟ ᱟᱨ ᱡᱚᱞᱟ ᱠᱚᱨᱮᱱᱟᱜ ᱫᱟᱜ ᱦᱚᱸ ᱩᱱ ᱫᱚ ᱥᱟᱵᱟᱶ ᱠᱚᱜᱼᱟ ᱦᱳᱭ ᱩᱱ ᱥᱚᱢᱚᱭ ᱱᱟᱜ ᱟᱫᱚ ᱩᱝᱠᱩ ᱥᱟᱜ ᱮ ᱜᱚᱝᱠᱮ ᱛᱟᱦᱚᱞᱮ ᱟᱯᱮ ᱥᱮᱫ ᱫᱚ ᱱᱚᱝᱠᱟ ᱡᱚᱞᱟ ᱠᱚ ᱢᱮᱱᱟᱜ ᱜᱮᱭᱟ ᱥᱮ ᱪᱮᱫ
ᱵᱟᱹᱱᱩᱜ ᱟᱠᱟᱫᱟ ᱟᱫᱚ ᱟᱞᱮ ᱥᱮᱫ ᱦᱚᱸ ᱱᱚᱝᱠᱟ ᱱᱟᱹᱭ ᱠᱚ ᱢᱮᱱᱟᱜ ᱟᱠᱟᱫᱟ ᱟᱫᱚ ᱱᱟᱹᱭ ᱫᱚᱦᱟᱸᱜ ᱠᱟᱹᱴᱤᱡ ᱥᱟᱺᱜᱤᱧ ᱨᱮ ᱢᱮᱱᱟᱜ ᱜᱟᱰᱟ ᱠᱚᱫᱚ ᱥᱩᱨ ᱨᱮᱜᱮ ᱢᱮᱱᱟᱜᱼᱟ ᱦᱮᱸ ᱟᱫᱚ ᱱᱚᱝᱠᱟ ᱦᱟᱸᱜ ᱡᱚᱞᱟ ᱠᱚᱫᱚ ᱚᱱᱠᱟ ᱫᱚ ᱦᱟᱜ ᱢᱟᱨᱟᱝ ᱧᱚᱜ ᱫᱚ ᱵᱟᱹᱱᱩᱜ ᱟᱠᱟᱫᱟ ᱱᱚᱜᱼ ᱱᱟ ᱜᱟᱰᱟ ᱠᱚᱜᱮ ᱢᱮᱱᱟᱜ ᱟᱠᱟᱫᱟ
ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱜᱟᱰᱟ ᱠᱚᱫᱚ ᱟᱯᱮ ᱟᱛᱳ ᱠᱷᱚᱱ ᱠᱚᱫᱚ ᱥᱩᱨ ᱜᱮᱭᱟ
ᱦᱮᱸ ᱱᱤᱝᱠᱟᱹ ᱪᱟᱞᱟᱜ ᱦᱩᱭᱩᱜᱼᱟ ᱯᱮ ᱠᱤᱞᱳᱢᱤᱴᱟᱨ ᱜᱟᱱ ᱚᱱᱠᱟ ᱥᱟᱜᱤᱧ ᱢᱮᱱᱟᱜ ᱟᱠᱟᱫᱟ ᱱᱚᱣᱟ ᱜᱟᱰᱟ ᱠᱚ ᱦᱮᱸ
ᱟᱞᱮ ᱥᱮᱫ ᱢᱟ ᱱᱚᱝᱠᱟ ᱜᱟᱰᱟ ᱫᱚ ᱱᱟᱦᱟᱜ ᱥᱟᱜᱤᱧ ᱜᱮᱭᱟ ᱛᱚ ᱱᱚᱝᱠᱟ ᱡᱚᱞᱟ ᱠᱚᱜᱮ ᱥᱩᱨ ᱜᱮᱭᱟ ᱟᱫᱚ ᱱᱚᱣᱟ ᱜᱟᱰᱟ ᱥᱮᱫ ᱦᱚᱸ ᱱᱚᱜ ᱱᱚᱣᱟ ᱵᱚᱱᱱᱟ ᱫᱟᱜ ᱫᱚ ᱱᱟᱦᱟᱜ ᱵᱟᱝ ᱥᱮᱴᱮᱨᱚᱜ ᱠᱟᱱᱟ ᱚᱱᱟ ᱦᱚᱸ ᱵᱷᱟᱜᱤ ᱠᱟᱱ ᱜᱮᱭᱟ ᱟᱨ ᱜᱟᱰᱟ ᱠᱷᱚᱱ ᱦᱚᱞᱮ ᱥᱟᱺᱜᱤᱧ ᱜᱮᱭᱟ ᱜᱟᱰᱟ ᱠᱷᱚᱱ ᱦᱚᱭᱛᱳ ᱥᱩᱨ ᱞᱮ ᱛᱟᱦᱮᱸ ᱞᱮᱱᱠᱷᱟᱱ ᱦᱚᱭᱛᱳ ᱵᱚᱱᱱᱟ ᱫᱟᱜ ᱟᱞᱮ ᱥᱮᱫ ᱱᱟᱦᱟᱜ ᱦᱮᱡ ᱛᱤᱭᱳᱜ ᱠᱮᱭᱟᱭ ᱮ ᱚᱱᱟ ᱠᱷᱟᱹᱛᱤᱨ ᱟᱞᱮ ᱥᱮᱫ ᱫᱚ ᱦᱟᱜ ᱵᱚᱱᱱᱟ ᱠᱚᱫᱚ ᱵᱟᱝ ᱦᱩᱭ ᱵᱟᱲᱟᱜ ᱜᱮᱭᱟ᱾ ᱟᱨ ᱛᱟᱦᱚᱞᱮ ᱜᱚᱝᱠᱮ ᱟᱯᱮᱥᱮᱫ ᱫᱚ ᱵᱚᱱᱰᱟ ᱠᱚ ᱦᱩᱭ ᱵᱟᱲᱟᱜ ᱜᱮᱭᱟ ᱵᱷᱟᱜᱤ ᱜᱤ?
ᱦᱮᱸ ᱵᱚᱱᱱᱟ ᱠᱚᱫᱚ ᱚᱱᱮᱞᱤᱧ ᱞᱟᱹᱭ ᱠᱮᱫᱮᱜᱼᱟ ᱵᱚᱱᱱᱟ ᱠᱚᱫᱚ ᱚᱱᱮ ᱢᱤᱫ ᱪᱷᱚᱴ ᱜᱮ ᱦᱩᱭ ᱞᱮᱱ ᱛᱟᱦᱮᱸᱫ ᱟᱫᱚ ᱛᱟᱨᱯᱚᱨᱮ ᱫᱚ ᱦᱟᱸᱜ ᱚᱱᱠᱟ ᱟᱹᱞᱤᱧᱟᱜ ᱢᱮᱫ ᱛᱮ ᱧᱮᱞ ᱫᱚ ᱦᱟᱸᱜ ᱵᱟᱝ ᱦᱩᱭ ᱟᱠᱟᱱᱟ᱾ ᱦᱳᱭ ᱱᱚᱜᱠᱟ ᱦᱟᱸᱜ
ᱦᱳᱭ ᱜᱚᱝ
ᱟᱪᱪᱷᱟ ᱜᱚᱝᱠᱮ ᱟᱯᱮᱥᱮᱫ ᱫᱚ ᱱᱚᱜᱼᱚᱭ ᱞᱟᱹᱭ ᱠᱮᱜᱼᱟ ᱪᱟᱥᱵᱟᱥ ᱜᱮᱭᱟ ᱟᱯᱮ ᱛᱟᱦᱚᱞᱮ ᱜᱚᱢᱠᱮ ᱚᱝᱠᱟ ᱦᱩᱲᱩ ᱠᱚ ᱵᱟᱫ ᱠᱟᱛᱮᱫ ᱟᱨ ᱪᱮᱫ ᱠᱚᱯᱮ ᱪᱟᱥ ᱠᱮᱭᱟ ᱱᱚᱠᱟ ᱥᱚᱵᱡᱤ ᱠᱚ
ᱦᱳᱭ ᱜᱚᱢᱠᱮ ᱟᱫᱚ ᱟᱞᱮ ᱥᱮᱫ ᱢᱟ ᱱᱚᱝᱠᱟ ᱥᱚᱵᱡᱤ ᱠᱚᱢᱟ ᱟᱨ ᱱᱤᱛᱚᱜ ᱚᱠᱛᱚ ᱨᱮᱫᱚ ᱱᱟᱦᱟᱜ ᱠᱚ ᱪᱟᱥ ᱟᱠᱟᱫᱟ ᱱᱚᱣᱟ ᱯᱚᱴᱚᱞ ᱟᱨ ᱡᱷᱤᱸᱜᱟᱹ ᱵᱷᱚᱴᱵᱷᱚᱴᱴᱤ ᱱᱚᱣᱟ ᱠᱚᱜᱮ ᱠᱚ ᱪᱟᱥ ᱟᱠᱟᱫᱟ ᱥᱟᱶᱛᱮ ᱱᱚᱜᱼᱚᱭ ᱱᱚᱣᱟ ᱵᱮᱸᱜᱟᱲ ᱢᱮᱱᱟᱜᱼᱟ ᱱᱟᱦᱟᱜ ᱟᱨ ᱢᱟᱹᱨᱤᱪ ᱠᱚ ᱱᱚᱣᱟ ᱠᱚ ᱠᱚᱢᱟ ᱢᱮᱱᱟᱜ ᱜᱮᱭᱟ ᱟᱨ ᱜᱚᱝᱠᱮ ᱛᱟᱦᱚᱞᱮ ᱟᱯᱮ ᱥᱮᱫ ᱫᱚ ᱪᱮᱫ ᱠᱚᱠᱚ ᱪᱟᱥ ᱜᱮᱭᱟ ᱱᱤᱭᱟᱹ ᱚᱠᱛᱚ ᱫᱚ?
ᱟᱞᱮ ᱱᱚᱛᱮ ᱫᱚ ᱦᱟᱸᱜ ᱱᱚᱜᱼᱚᱭ ᱡᱟᱦᱟᱸ ᱞᱮᱠᱟ ᱵᱮᱱ ᱢᱮᱱᱠᱮᱜᱼᱟ ᱱᱚᱣᱟ ᱠᱚᱜᱮ ᱦᱟᱸᱜ ᱟᱞᱮ ᱥᱮᱫ ᱦᱚᱸᱠᱚ ᱪᱟᱥ ᱟᱠᱟᱜᱼᱟ ᱟᱫᱚ ᱚᱱᱮ ᱵᱮᱸᱜᱟᱲ ᱠᱚ ᱟᱹᱞᱩ ᱠᱚ ᱢᱟᱹᱨᱤᱪ ᱠᱚ ᱱᱚᱣᱟ ᱠᱚᱜᱮ ᱠᱚ ᱪᱟᱥ ᱦᱟᱛᱟᱲ ᱟᱠᱟᱫᱟ ᱟᱫᱚ ᱟᱞᱮ ᱫᱚ ᱦᱟᱸᱜ ᱱᱚᱝᱠᱟ ᱡᱚᱢ ᱵᱟᱠᱷᱨᱟ ᱟᱞᱮ ᱫᱚ ᱦᱟᱜ ᱠᱚᱢ ᱧᱚᱜ ᱞᱮ ᱪᱟᱥ ᱜᱮᱭᱟ ᱦᱮᱸ ᱟᱫᱚ ᱟᱞᱮ ᱫᱚ ᱦᱟᱸᱜ ᱟᱠᱷᱨᱤᱧ ᱵᱟᱠᱷᱨᱟ ᱜᱮ ᱡᱟᱹᱥᱛᱤ ᱠᱟᱭᱛᱮ ᱟᱞᱮ ᱥᱮᱫ ᱫᱚ ᱜᱚᱝᱠᱮ ᱚᱱᱟ ᱦᱟᱹᱴᱭᱟᱹ ᱠᱚ ᱦᱩᱭᱩᱜ ᱜᱮᱭᱟ ᱛᱚ ᱟᱫᱚ ᱚᱸᱰᱮ ᱱᱟᱦᱟᱜ ᱟᱞᱮ ᱫᱚᱞᱮ ᱟᱠᱠᱷᱨᱤᱧ ᱜᱮᱭᱟ ᱱᱚᱣᱟ ᱥᱚᱵᱽᱡᱤ ᱠᱚᱫᱚ
ᱦᱳᱭ ᱜᱚᱢᱠᱮ ᱟᱫᱚ, ᱟᱞᱮ ᱥᱮᱫ ᱦᱚᱸ ᱱᱚᱝᱠᱟ ᱮᱸᱜ ᱡᱮ ᱡᱟᱨ ᱱᱟᱦᱟᱜ ᱥᱚᱵᱡᱤ ᱠᱚᱫᱚ ᱠᱚ ᱪᱟᱥ ᱵᱟᱲᱟᱭ ᱜᱮᱭᱟᱟᱨ ᱱᱚᱣᱟ, ᱥᱚᱵᱡᱤ ᱦᱚᱸ ᱵᱟᱡᱟᱨ ᱠᱚᱨᱮ ᱜᱮᱠᱚ ᱱᱟᱦᱟᱜ ᱠᱚ ᱟᱠᱷᱨᱤᱧ ᱜᱮᱭᱟ᱾ ᱫᱟᱢ ᱦᱚᱸ ᱱᱚᱝᱠᱟ ᱵᱷᱟᱜᱤ ᱜᱮ ᱧᱟᱢᱚᱜ ᱜᱮᱭᱟ ᱛᱚ ᱟᱨ, ᱟᱨ ᱱᱚᱜᱚᱭ ᱱᱚᱝᱠᱟ, ᱚᱠᱟ ᱥᱚᱵᱽᱡᱤ ᱠᱚ ᱪᱟᱥ ᱞᱮᱠᱷᱟᱱ ᱫᱚ ᱚᱲᱟᱜ ᱠᱚᱨᱮ ᱜᱮ ᱥᱚᱵᱽ ᱥᱚᱢᱚᱭ ᱛᱟᱦᱮᱱ ᱦᱩᱭᱩᱜᱼᱟ, ᱟᱨ ᱠᱟᱹᱴᱤᱡ ᱠᱷᱚᱱ ᱱᱟᱦᱟᱜ ᱵᱷᱟᱜᱮ ᱞᱮᱠᱟ ᱜᱮ ᱡᱚᱛᱚ ᱡᱚᱛᱚᱱ ᱡᱚᱜᱟᱣ ᱡᱚᱛᱚᱱ ᱦᱩᱭᱩᱜ ᱜᱮᱭᱟ᱾ ᱞᱟᱹᱴᱩ ᱴᱷᱤᱠ ᱞᱮᱱᱠᱷᱟᱱ ᱫᱚ ᱱᱟᱦᱟᱜ ᱱᱚᱝᱠᱟ, ᱱᱚᱜ ᱚᱭ ᱡᱮᱢᱚᱱ ᱱᱤᱛᱚᱜ ᱫᱚ ᱡᱷᱤᱸᱜᱟᱹ ᱠᱚ ᱪᱟᱥ ᱠᱟᱫᱟ ᱛᱚ ᱚᱱᱟ ᱫᱚ ᱟᱞᱮ ᱥᱮᱫ ᱫᱚ ᱱᱟᱦᱟᱜ ᱡᱷᱟᱴᱟ ᱪᱮᱛᱟᱱ, ᱪᱮᱛᱟᱱ ᱨᱮ ᱡᱚᱜᱼᱟ ᱢᱮᱨᱚᱢ ᱠᱚᱦᱚᱸ ᱡᱚᱢ ᱛᱮ ᱵᱟᱠᱚ ᱛᱤᱭᱟᱹᱜᱟ᱾ ᱟᱨ ᱟᱲᱮ ᱟᱲᱮᱛᱮ ᱦᱟᱸᱜ ᱱᱚᱝᱠᱟ ᱡᱷᱟᱹᱞᱤ ᱠᱚᱛᱮ ᱢᱟᱠᱚ ᱜᱷᱮᱨᱟ ᱠᱟᱜ ᱜᱮ ᱜᱮᱭᱟ ᱟᱨ ᱥᱮᱛᱟᱜ ᱨᱮ ᱜᱚᱫ ᱠᱟᱛᱮᱜ, ᱟᱫᱚ ᱦᱟᱴ ᱛᱮᱠᱚ ᱤᱫᱤᱭ ᱛᱮᱠᱚ ᱟᱠᱷᱨᱤᱧ ᱜᱮᱭᱟ᱾ ᱜᱚᱝᱠᱮ ᱛᱟᱦᱚᱞᱮ ᱟᱯᱮ ᱥᱮᱫ ᱫᱚ, ᱦᱟᱴ ᱛᱮᱠᱚ ᱤᱫᱤᱭᱟ ᱥᱮ ᱚᱲᱟᱜ ᱨᱮᱜᱮ ᱠᱚ ᱟᱠᱷᱨᱤᱧ ᱜᱮᱭᱟ?
ᱟᱞᱮᱥᱮᱫ ᱫᱚ ᱜᱚᱝᱠᱮ ᱟᱞᱮᱥᱮᱫ ᱫᱚ ᱦᱟᱹᱴᱤᱭᱟᱹ ᱦᱩᱭᱩᱜᱼᱟ ᱚᱱᱮᱞᱮ ᱞᱟᱹᱭ ᱠᱟᱜ ᱫᱚ ᱦᱟᱹᱴᱭᱟᱹ ᱨᱮᱜᱮ, ᱵᱟᱹᱲᱛᱤ ᱠᱟᱭᱛᱮ, ᱟᱪᱪᱷᱟ ᱜᱚᱝᱠᱮ ᱞᱟᱹᱭᱫᱟᱹᱧ, ᱚᱠᱛᱚ ᱠᱚᱦᱚᱸ ᱦᱩᱭ ᱤᱫᱤᱜ ᱠᱟᱱ ᱛᱟᱞᱟᱝᱟ ᱟᱨ, ᱟᱨᱦᱚᱸ ᱱᱚᱝᱠᱟ ᱨᱟᱱ ᱨᱚᱯᱚᱲᱟ, ᱛᱟᱦᱞᱮ ᱱᱤᱭᱟᱹ ᱵᱮᱲᱟ ᱫᱚ ᱦᱟᱸᱜ ᱜᱚᱝᱠᱮ ᱴᱷᱤᱠᱟᱹᱱ ᱜᱮᱭᱟ ᱛᱟᱦᱞᱮ ᱦᱳᱭ᱾
ᱦᱳᱭ ᱜᱚᱝᱠᱮ ᱦᱳᱭ᱾